ᱦᱮᱞᱳ
ᱦᱮᱸ ᱟᱸᱡᱚᱢᱚᱜ ᱠᱟᱱᱟ ᱨᱚᱲ
ᱦᱮᱸ ᱦᱮᱸ ᱟᱡᱚᱢ
ᱦᱮᱸ ᱞᱟᱹᱭ ᱢᱮ ᱪᱮᱫ ᱮᱢ ᱞᱟᱹᱭᱮᱫ ᱛᱟᱦᱮᱸᱫ
ᱢᱮᱱ ᱫᱟᱹᱧ ᱦᱩᱞ ᱢᱟᱦᱟ ᱚᱠᱟ ᱞᱮᱠᱟ ᱚᱠᱟ ᱞᱮᱠᱟ ᱯᱮ ᱢᱟᱱᱟᱣ ᱠᱮᱫᱟ ᱟᱯᱮᱥᱮᱫ
ᱦᱩᱞ ᱢᱟᱦᱟ ᱫᱚ ᱱᱟᱦᱟᱜ ᱱᱟᱯᱟᱭ ᱜᱮᱞᱮ ᱢᱟᱱᱟᱣ ᱚᱲᱟᱜ ᱠᱷᱚᱱ ᱚᱱᱟ ᱤᱫᱤ ᱠᱟᱛᱮᱫ ᱜᱮ ᱵᱟᱦᱟ ᱢᱟᱞᱟ ᱠᱚ ᱵᱮᱱᱟᱣ ᱦᱩᱭ ᱮᱱᱟ ᱛᱟᱨᱯᱚᱨᱮ ᱟᱞᱮ ᱫᱚ ᱱᱟᱜ ᱵᱤᱨᱫᱟᱹᱜᱟᱲ ᱨᱮ ᱦᱩᱞ ᱢᱟᱦᱟᱞᱮ ᱢᱟᱱᱟᱣ ᱠᱮᱫᱟ ᱛᱟᱨᱯᱚᱨᱮ ᱵᱤᱨᱞᱫᱟᱹᱜᱟᱲ ᱛᱮ ᱪᱟᱞᱟᱣ ᱦᱩᱭᱱᱟ ᱡᱚᱛᱚ᱾ ᱱᱤᱡᱮᱨᱟᱜ ᱞᱟᱠᱪᱟᱨ ᱨᱮᱱᱟᱜ ᱦᱚᱨᱚᱜ ᱵᱟᱸᱫᱮ ᱠᱟᱛᱮ ᱛᱟᱨᱯᱚᱨᱮ ᱩᱱᱠᱤᱱᱟᱜ ᱢᱩᱴᱷᱟᱹᱱ ᱨᱮ ᱵᱟᱦᱟ ᱢᱮᱞᱟ ᱨᱮ ᱥᱮ ᱚᱸᱰᱮ ᱚᱱᱠᱟ ᱠᱟᱛᱮᱜ ᱜᱮᱞᱮ ᱢᱟᱱᱟᱣ ᱠᱮᱫᱟ ᱟᱯᱮ ᱫᱚ ᱪᱮᱫ ᱞᱮᱠᱟ ᱯᱮ ᱢᱟᱱᱟᱣ ᱠᱮᱫᱟ
ᱟᱞᱮ ᱦᱚᱸ ᱱᱟᱯᱟᱭ ᱜᱮ ᱢᱟᱺᱡᱷᱤ ᱛᱟᱹᱲᱤ ᱠᱷᱚᱱᱜᱮ ᱦᱩᱭ ᱞᱮᱱᱟ ᱢᱟᱱᱟᱣ ᱫᱚ ᱥᱮᱛᱟᱜ ᱨᱮ ᱛᱩᱯᱩ ᱥᱟᱯᱷᱟ ᱠᱟᱛᱮᱫ ᱞᱮ ᱪᱟᱞᱟᱣ ᱞᱮᱱᱟ ᱢᱟᱺᱡᱷᱤ ᱪᱷᱟᱴᱠᱟ ᱚᱱᱠᱟ ᱛᱮᱜᱮ ᱥᱮᱢ ᱵᱟᱦᱟ ᱢᱟᱞᱟ ᱠᱚᱦᱚᱸ ᱟᱨᱟᱣ ᱦᱩᱭᱮᱱ ᱜᱮᱭᱟ ᱪᱤᱨ ᱠᱚᱞᱮ ᱦᱤᱯᱤᱨ ᱠᱮᱫᱟ ᱮᱱᱮᱡ ᱥᱮᱨᱮᱧ ᱠᱚ ᱦᱩᱭᱮᱱ ᱜᱮᱭᱟ ᱫᱩᱠ ᱥᱟᱛᱞᱟᱜ ᱛᱮᱜᱮ ᱱᱚᱝᱠᱟ ᱠᱟᱛᱮᱫ ᱜᱮᱞᱮ ᱯᱟᱨᱚᱢ ᱠᱮᱫᱟ᱾
ᱟᱹᱰᱤ ᱱᱟᱯᱟᱭ ᱟᱹᱰᱤ ᱢᱚᱡᱽ ᱟᱹᱰᱤ ᱪᱮᱦᱨᱟ
ᱟᱪᱪᱷᱟ ᱜᱚᱝᱠᱮ ᱟᱯᱮ ᱥᱮᱫ ᱚᱠᱟᱮ ᱞᱮᱠᱟ ᱟᱨᱦᱚᱸ ᱮᱴᱟᱜ ᱮᱴᱟᱜ ᱴᱚᱴᱷᱟ ᱠᱚᱨᱮ ᱟᱯᱮ ᱥᱩᱨ ᱥᱩᱯᱩᱨ ᱠᱚᱨᱮᱜ ᱚᱠᱟᱞᱮᱠᱟ? ᱠᱚ ᱢᱟᱱᱟᱣ ᱠᱮᱫᱟ?
ᱦᱮᱸ ᱱᱚᱝᱠᱟ ᱜᱮ ᱤᱧ ᱢᱟ ᱵᱟᱰᱟᱭᱟ ᱱᱚᱝᱠᱟ ᱜᱮ ᱱᱟᱱᱟᱜ ᱠᱚ ᱢᱟᱱᱟᱣᱟ ᱟᱫᱚ ᱧᱮᱞ ᱠᱚ ᱪᱟᱞᱟᱣ ᱵᱟᱝ ᱦᱩᱭ ᱠᱟᱱᱟ ᱪᱮᱜ ᱞᱮᱠᱟ ᱠᱚ ᱢᱟᱱᱟᱣ ᱠᱮᱫᱟ ᱦᱟᱸᱜ ᱱᱤᱭᱟᱹ ᱫᱷᱟᱣ ᱫᱚ? ᱠᱟᱨᱚᱱ ᱱᱚᱸᱰᱮ ᱜᱮ ᱟᱞᱮ ᱜᱮᱞᱮ ᱢᱟᱱᱟᱣᱮᱜ ᱛᱟᱦᱮᱸᱜ ᱛᱚ ᱟᱫᱚ ᱚᱠᱛᱚ ᱠᱚ ᱵᱟᱝ ᱦᱩᱭ ᱠᱟᱱᱟ᱾ ᱟ ᱦᱩᱞ ᱢᱟᱦᱟ ᱛᱚ ᱱᱟᱦᱟᱜ ᱢᱤᱜ ᱜᱷᱟᱹᱲᱤᱡ ᱛᱮ ᱢᱟᱱᱟᱣ ᱫᱚ ᱵᱟᱝ ᱜᱟᱱᱚᱜᱼᱟ, ᱚᱱᱟ ᱟᱹᱰᱤ ᱜᱷᱟᱹᱲᱤᱡ ᱢᱟᱱᱟᱣ ᱦᱩᱭᱱᱟ᱾
ᱴᱷᱤᱠ᱾
ᱛᱟᱯ
ᱟᱪᱪᱷᱟᱧ ᱢᱮᱱᱫᱟ ᱱᱚᱣᱟ ᱛᱤᱱᱟᱹᱜᱴᱟ ᱞᱟᱹᱠᱛᱤ ᱠᱟᱱ ᱛᱟᱵᱚᱱᱟ ᱢᱟᱱᱟᱣ? ᱱᱚᱣᱟ ᱤᱫᱤ ᱠᱟᱛᱮᱫ ᱢᱟᱥᱮ ᱞᱟᱹᱭ ᱢᱮ ᱠᱟᱹᱴᱤᱡ?
ᱱᱚᱣᱟ ᱢᱟᱱᱟᱣ ᱫᱚ ᱟᱹᱰᱤᱜᱮ ᱞᱟᱹᱠᱛᱤ ᱢᱮᱱᱟᱜᱼᱟ ᱪᱮᱫᱟᱜ ᱥᱮ ᱢᱤᱫ ᱚᱠᱛᱚ ᱛᱟᱦᱮᱸ ᱠᱟᱱᱟ ᱡᱚᱠᱷᱚᱱ ᱵᱷᱟᱨᱚᱛ ᱨᱮ ᱵᱨᱤᱴᱤᱥ ᱠᱚ ᱦᱮᱡ ᱞᱮᱱᱟ ᱛᱚ ᱩᱱ ᱚᱠᱛᱚ ᱱᱩᱠᱩ ᱡᱟᱦᱟᱸᱭ ᱢᱟᱹᱱᱢᱤ ᱠᱚ ᱥᱟᱱᱛᱟᱲ ᱠᱚ ᱛᱟᱯᱚᱨᱮ ᱢᱚᱦᱟᱡᱚᱱ ᱟᱨ ᱡᱚᱢᱤᱫᱟᱨ ᱠᱚ ᱱᱩᱠᱩ ᱥᱟᱱᱛᱟᱲ ᱠᱚ ᱪᱮᱛᱟᱱ ᱨᱮ ᱵᱮᱵᱟᱹᱲᱤᱡ ᱱᱟᱦᱟᱪᱟᱨ ᱠᱚ ᱪᱟᱞᱟᱭᱮᱜ
ᱦᱮᱸ ᱦᱮᱸ ᱠᱟᱹᱴᱤᱡ ᱴᱟᱣᱟᱨᱮ ᱥᱚᱢᱚᱥᱥᱟᱭᱫᱟ᱾
ᱟᱪᱪᱷᱟ ᱛᱟᱯᱚᱨᱮ ᱩᱝᱠᱩ ᱱᱟᱦᱟᱪᱟᱨ ᱠᱚ ᱪᱟᱞᱟᱣᱮᱜ ᱛᱟᱦᱮᱸᱜ᱾
ᱦᱩᱸ
ᱩᱸ ᱛᱟᱨᱯᱚᱨᱮ ᱱᱩᱠᱩ ᱵᱨᱤᱴᱤᱥ ᱥᱚᱨᱠᱟᱨ ᱦᱚᱸ ᱥᱟᱣᱮᱭ ᱮᱢᱟ ᱠᱚ ᱠᱟᱱ ᱛᱟᱦᱮᱸ ᱱᱩᱠᱩ ᱡᱚᱢᱤᱫᱟᱨ ᱟᱨ ᱢᱟᱦᱟᱡᱚᱱ ᱠᱚ᱾ ᱛᱟᱨᱯᱚᱨᱮ ᱩᱱᱟᱹᱜ ᱜᱮ ᱱᱟᱦᱟᱪᱟᱨ ᱠᱮᱫᱟ ᱠᱚ ᱱᱩᱠᱩ ᱥᱟᱱᱛᱟᱲ ᱱᱩᱠᱩ ᱫᱚ ᱥᱟᱱᱛᱟᱲ ᱫᱚ ᱩᱱᱟᱹᱜ ᱵᱟᱠᱚ ᱮ ᱥᱟᱫᱷᱟᱨᱚᱱ ᱢᱟᱹᱱᱢᱤ ᱠᱟᱱᱟ ᱠᱚ ᱦᱟᱹᱭ ᱠᱷᱟᱹᱯᱟᱹᱨᱤ ᱠᱷᱚᱱ ᱫᱚ ᱥᱟᱦᱟ ᱨᱮᱜᱮ ᱠᱚ ᱛᱟᱦᱮᱱᱟ, ᱢᱮᱱᱠᱷᱟᱱ ᱩᱱᱟᱹᱜ ᱜᱮ ᱱᱟᱦᱟᱪᱟᱨ ᱵᱟᱹᱲᱛᱤᱭᱱᱟ ᱟᱠᱚ ᱞᱟᱹᱲᱦᱟᱹᱭ ᱮᱦᱚᱵ ᱛᱮᱠᱚ ᱵᱟᱫᱽᱫᱷᱚ ᱩᱛᱟᱹᱨ ᱞᱮᱱᱟ᱾ ᱛᱟᱨᱯᱚᱨᱮ ᱱᱚᱣᱟ ᱵᱤᱨᱩᱫ ᱨᱮᱜᱮ ᱱᱩᱠᱩ ᱠᱚ ᱞᱟᱹᱲᱦᱟᱹᱭ ᱞᱮᱫᱟ ᱟᱹᱰᱤ ᱜᱟᱱ ᱦᱩᱞᱜᱟᱹᱨᱤᱭᱟᱹ ᱠᱚ ᱱᱚᱣᱟ ᱨᱮ ᱮᱸ ᱡᱤᱣᱤ ᱠᱚ ᱮᱢ ᱞᱮᱫᱟ ᱟᱞᱟᱭ ᱞᱮᱫᱟ ᱦᱮᱸᱥᱮ᱾ ᱛᱚ ᱱᱚᱣᱟ ᱢᱟᱱᱟᱣ ᱫᱚ ᱟᱹᱰᱤᱜᱮ ᱞᱟᱹᱠᱛᱤᱭᱟ ᱪᱮᱫᱟᱜ ᱥᱮ ᱟᱵᱚ ᱪᱮᱛᱟᱱ ᱱᱟᱦᱟᱪᱟᱨ ᱱᱚᱣᱟ ᱞᱟᱹᱲᱦᱟᱹᱭ ᱠᱷᱚᱱᱜᱮ ᱢᱩᱪᱟᱹᱜ ᱞᱮᱱᱟ᱾ ᱛᱮ ᱵᱟᱠᱷᱟᱱ ᱱᱤᱛᱚᱜ ᱦᱚᱸ ᱟᱵᱚ ᱮᱠᱮᱱ ᱫᱩᱠ ᱦᱟᱨᱠᱮᱛ ᱛᱮ ᱮᱸ ᱡᱤᱭᱚᱱ ᱠᱷᱟᱸᱰᱟᱣ ᱠᱚᱜ ᱛᱟᱵᱚᱱᱟ᱾ ᱟᱢ ᱪᱮᱜ ᱮᱢ ᱞᱟᱹᱭᱫᱟ ᱱᱚᱣᱟ ᱤᱫᱤ ᱠᱟᱛᱮᱜ?
ᱦᱮᱸ ᱤᱧ ᱦᱚᱸ ᱥᱚᱢᱚᱨᱛᱷᱚᱱ ᱢᱤᱱᱟᱹᱧ ᱜᱮᱭᱟ ᱟᱢᱟᱜ ᱠᱟᱛᱷᱟ ᱠᱚ ᱟᱸᱡᱚᱢ ᱠᱟᱛᱮᱜ᱾ ᱟᱹᱰᱤᱜᱮ ᱞᱟᱹᱠᱛᱤᱭ ᱟᱱᱟᱜ ᱠᱟᱛᱷᱟ ᱜᱮ ᱡᱚᱛᱷᱟᱛ ᱠᱟᱛᱷᱟ ᱜᱮᱢ ᱞᱟᱹᱭ ᱠᱟᱫᱟ᱾ ᱟᱪᱪᱷᱟ ᱱᱚᱣᱟ ᱠᱟᱹᱴᱤᱡ ᱮᱢ ᱩᱭᱦᱟᱹᱨᱟᱜ ᱠᱟᱱᱟ ᱥᱮ ᱵᱟᱝ ᱟᱪᱪᱷᱟ ᱟᱵᱚᱱᱟᱜ ᱡᱟᱦᱟᱸ ᱱᱟᱜᱟᱢ ᱯᱚᱛᱚᱵ ᱠᱚ ᱢᱮᱱᱟᱜ-ᱟ ᱱᱚᱣᱟ ᱨᱮ ᱫᱚ ᱴᱷᱤᱠ ᱢᱟᱱᱮ ᱟᱹᱰᱤ ᱠᱷᱟᱴᱚ ᱧᱚᱜ ᱛᱮᱜᱮ ᱚᱞ ᱢᱮᱱᱟᱜ-ᱟ ᱱᱚᱣᱟ ᱤᱫᱤ ᱠᱟᱛᱮ ᱪᱮᱫ ᱠᱟᱢ ᱩᱭᱦᱟᱹᱨ ᱮᱫᱟ?
ᱦᱩᱸ ᱛᱚᱠᱷᱚᱱ ᱫᱚ ᱱᱟᱦᱟᱜ ᱟᱵᱚ ᱥᱟᱱᱛᱟᱲ ᱠᱚᱫᱚ ᱩᱱᱟᱹᱜ ᱚᱞ ᱯᱟᱲᱦᱟᱣ ᱵᱟᱵᱚᱱ ᱵᱟᱰᱟᱭᱟ ᱦᱮᱸᱥᱮ ᱛᱟᱨ ᱯᱚᱨᱮ ᱡᱟᱦᱟᱸᱭ ᱱᱟᱜᱟᱢ ᱚᱞ ᱠᱚᱠᱚ ᱛᱟᱦᱮᱸ ᱠᱟᱱᱟ ᱩᱱᱠᱩ ᱫᱚ ᱡᱷᱚᱛᱚ ᱜᱮ ᱮᱴᱟᱜ ᱦᱚᱲ ᱠᱚ ᱛᱟᱦᱮᱸᱜ ᱠᱟᱱᱟ ᱦᱮᱸᱥᱮ ᱾
ᱱᱩᱠᱩ ᱫᱚ ᱟᱠᱣᱟᱜ ᱜᱮ ᱡᱟᱹᱥᱛᱤ ᱠᱟᱭ ᱛᱮᱠᱚ ᱚᱞ ᱛᱟᱦᱮᱸᱫ, ᱮᱴᱟᱜ ᱠᱚᱣᱟᱜ ᱫᱚ ᱵᱟᱝᱠᱚ ᱚᱞ ᱛᱟᱦᱮᱸᱫ ᱩᱱᱟᱹᱜ, ᱱᱚᱝᱠᱟ ᱢᱤᱫᱴᱮᱱ ᱵᱮᱯᱟᱨ ᱢᱮᱱᱟᱜ-ᱟ ᱦᱮᱸᱥᱮ᱾
ᱛᱟᱨᱯᱚᱨᱮ ᱥᱟᱱᱛᱟᱲ ᱠᱚᱫᱚ ᱩᱱᱟᱹᱜ ᱚᱞ ᱯᱟᱲᱦᱟᱣ ᱦᱚᱸ ᱵᱟᱝ ᱠᱚ ᱵᱟᱰᱟᱭ ᱛᱟᱦᱮᱸ ᱱᱩᱠᱩ ᱫᱚ ᱵᱟᱝᱠᱚ ᱚᱞ ᱫᱟᱲᱮ ᱠᱟᱣᱫᱟ ᱩᱱᱟᱹᱜ ᱱᱚᱣᱟ ᱦᱚᱸ ᱢᱤᱫᱴᱮᱱ ᱠᱟᱨᱚᱱ ᱦᱩᱭ ᱫᱟᱲᱮᱭᱟᱜ-ᱟ ᱟᱨᱚᱸ ᱟᱭᱢᱟ ᱟᱭᱢᱟ ᱠᱟᱨᱚᱱ ᱡᱟᱦᱟᱸ ᱠᱚᱫᱚ ᱱᱚᱣᱟ ᱨᱮᱱᱟᱜ ᱦᱚᱨᱟ ᱠᱷᱚᱱ ᱵᱟᱦᱮᱨᱚᱜ-ᱟ ᱚᱱᱟ ᱠᱚ ᱞᱟᱹᱭ ᱞᱮᱠᱷᱟᱱ
ᱚᱱᱟᱛᱮ ᱵᱟᱝ ᱤᱧ ᱞᱟᱹᱭᱮᱫ-ᱟ ᱾ ᱟᱞᱟᱝᱟᱜ ᱠᱚᱞ ᱡᱟᱦᱟᱸ ᱦᱩᱭᱩᱜ ᱠᱟᱱᱟ ᱱᱚᱣᱟ ᱵᱟᱝ ᱮ ᱥᱟᱵᱟᱭ
ᱴᱷᱤᱠ ᱴᱷᱤᱠ ᱾
ᱢᱤᱫᱴᱮᱱ ᱮᱴᱟᱜ ᱦᱚᱲ ᱤᱫᱤ ᱠᱟᱛᱮᱜ ᱨᱚᱲ ᱵᱟᱝ ᱜᱟᱱᱚᱜ-ᱟ ᱚᱱᱠᱟ ᱵᱟᱹᱲᱤᱡᱟᱜ ᱠᱚ ᱾
ᱦᱩᱸ ᱦᱩᱸ ᱴᱷᱤᱠ ᱟᱹᱰᱤ ᱱᱤᱦᱟᱹᱛᱤ ᱜᱮ ᱞᱟᱹᱠᱛᱤ ᱠᱟᱱᱟ ᱢᱟᱱᱟᱣ ᱦᱚᱸ ᱥᱟᱶᱛᱮ ᱟᱵᱚᱱᱟᱜ ᱱᱟᱜᱟᱢ ᱦᱚᱸ ᱥᱟᱱᱟᱢ ᱦᱚᱲᱜᱮ ᱵᱟᱰᱟᱭ ᱞᱟᱹᱠᱛᱤ ᱠᱟᱱ ᱜᱮᱭᱟ᱾ ᱴᱷᱤᱠ ᱾
ᱢᱮᱱᱠᱷᱟᱱ ᱱᱤᱛᱚᱜ ᱟᱫᱚ ᱚᱱᱟ ᱠᱚᱫᱚ ᱵᱟᱝ ᱟᱫᱚᱜ-ᱟ ᱱᱤᱛᱚᱜ ᱫᱚ ᱤᱭᱟᱹ ᱞᱟᱦᱟᱛᱮ ᱱᱟᱜᱟᱢ ᱠᱚ ᱚᱞ ᱛᱟᱦᱮᱸᱫ ᱱᱤᱛᱚᱜ ᱫᱚ ᱥᱟᱬᱮᱥ ᱨᱮᱦᱚᱸ ᱱᱟᱜᱟᱢ ᱠᱚ ᱦᱤᱡᱩᱜ ᱠᱟᱱᱟ ᱟᱫᱚ ᱠᱚ ᱵᱟᱹᱲᱛᱤᱜ ᱠᱟᱱᱟ ᱱᱚᱣᱟ ᱠᱚᱨᱮ ᱢᱤᱫ ᱫᱷᱟᱣ ᱮᱢ ᱞᱮᱠᱷᱟᱱ ᱟᱫᱚ ᱚᱱᱟ ᱫᱚ ᱛᱤᱥ ᱦᱚᱸ ᱵᱟᱝ ᱟᱫᱚᱜ-ᱟ ᱾ ᱟᱨ ᱜᱚᱴᱟ ᱫᱤᱥᱚᱢ ᱯᱟᱥᱱᱟᱣ ᱜᱟᱱᱚᱜ-ᱟ ᱱᱚᱰᱮ ᱠᱷᱚᱱ ᱾
ᱴᱷᱤᱠ ᱴᱷᱤᱠ ᱾ ᱟᱪᱪᱷᱟ ᱜᱚᱝᱠᱮ ᱱᱚᱣᱟ ᱞᱟᱹᱲᱦᱟᱹᱭ ᱨᱮ ᱢᱮᱱᱫᱚ ᱱᱚᱣᱟ ᱞᱟᱹᱲᱦᱟᱹᱭ ᱫᱚ ᱪᱮᱫ ᱟᱛᱮᱫ ᱠᱚ ᱞᱟᱹᱲᱦᱟᱹᱭᱟ? ᱡᱟᱦᱟᱸ ᱫᱚ ᱦᱟᱹᱛᱭᱟᱹᱨ ᱨᱮᱱᱟᱜ ᱤᱧ ᱠᱟᱛᱷᱟᱭᱟ
ᱢᱟᱱᱮ ᱦᱮᱸ ᱱᱚᱣᱟᱨᱮ ᱟᱠᱚᱣᱟᱜ ᱮᱸ ᱟᱸᱜᱥᱟᱨ ᱛᱟᱦᱮᱸ ᱠᱟᱱᱟ ᱠᱟᱹᱯᱤ ᱛᱟᱦᱮᱸ ᱠᱟᱱᱟ ᱾ ᱛᱟᱨᱯᱚᱨᱮ ᱴᱸᱮᱜᱚᱡ ᱡᱟᱦᱟᱸ ᱫᱚ ᱠᱟᱹᱯᱤ ᱦᱚᱸᱠᱚ ᱞᱟᱹᱭᱫᱟ ᱾ ᱟᱨ ᱟᱠᱚᱣᱟᱜ ᱞᱟᱠᱪᱟᱨ ᱨᱮᱱᱟᱜ ᱥᱟᱯᱟᱯ ᱠᱚ ᱛᱟᱦᱮᱸ ᱠᱟᱱᱟ᱾ ᱱᱚᱣᱟ ᱠᱚ ᱣᱟᱛᱮᱫ ᱜᱮ ᱟᱸᱡᱚᱢᱚᱜ ᱠᱟᱱᱟ ᱤᱧᱟᱹᱜ ᱨᱚᱲ?
ᱦᱮᱸ ᱦᱮᱸ ᱟᱸᱡᱚᱢᱚᱜ ᱠᱟᱱᱟ ᱱᱤᱛᱚᱜ᱾ ᱟᱹᱰᱤ ᱦᱟᱨᱠᱮᱛ ᱥᱟᱥᱮᱛ ᱛᱟᱞᱟᱛᱮ ᱱᱚᱝᱠᱟ ᱞᱟᱹᱲᱦᱟᱹᱭ ᱦᱩᱭ ᱦᱩᱭ ᱞᱮᱱᱟ᱾ ᱴᱷᱤᱠ᱾
ᱩᱱ ᱚᱠᱛᱚ ᱨᱮ ᱡᱩᱫᱤ ᱟᱵᱮᱱ ᱵᱮᱱ ᱛᱟᱦᱮᱸ ᱠᱚᱜᱼᱟ ᱟᱵᱮᱱ ᱪᱮᱫ ᱵᱮᱱ ᱪᱤᱠᱟᱹ ᱠᱮᱭᱟ?
ᱴᱷᱤᱠ ᱟᱹᱰᱤ ᱵᱷᱟᱹᱵᱤᱛ ᱨᱮᱱᱟᱜ ᱠᱟᱛᱷᱟ ᱵᱤᱱ ᱞᱟᱹᱭᱟᱭᱟᱜ ᱞᱤᱧᱟᱹ᱾ ᱟᱹᱞᱤᱧ ᱦᱚᱸ ᱚᱵᱚᱥᱥᱳᱭ ᱥᱤᱫᱩ ᱠᱟᱹᱱᱩ ᱡᱟᱦᱟᱸ ᱠᱤᱱ ᱞᱟᱹᱲᱦᱟᱹᱭ ᱞᱮᱫᱟ, ᱱᱚᱣᱟ ᱨᱮ ᱚᱵᱚᱥᱥᱳᱭ ᱜᱚᱲᱚ ᱞᱤᱧ ᱧᱟᱢ ᱠᱮᱭᱟ᱾ ᱦᱮᱸ᱾
ᱱᱟᱯᱟᱭ ᱠᱟᱛᱷᱟ, ᱟᱹᱰᱤ ᱢᱚᱸᱡᱽ, ᱟᱹᱰᱤ ᱱᱟᱯᱟᱭ ᱟᱸ ᱡᱚᱢ ᱠᱟᱛᱮᱜ ᱟᱹᱰᱤ ᱨᱟᱹᱥᱠᱟᱹᱧ ᱵᱩᱡᱽ ᱠᱮᱫᱟ ᱡᱴᱥᱮ ᱟᱵᱮᱱ ᱦᱚᱸ ᱱᱤᱛᱚᱜ ᱦᱚᱸ ᱡᱮᱣᱮᱫ ᱵᱮᱱ ᱫᱚᱦᱚ ᱟᱠᱟᱫᱟ ᱥᱤᱫᱩ ᱠᱟᱹᱱᱦᱩ᱾ ᱱᱤᱛᱚᱜ ᱦᱚᱸ ᱟᱵᱮᱱ
ᱱᱚᱜ-ᱚ ᱱᱟ ᱢᱟᱭᱟᱝ ᱢᱮᱱᱟᱜᱼᱟ ᱞᱚᱞᱚ ᱢᱟᱭᱟᱝ, ᱡᱟᱦᱟᱸ ᱫᱚ ᱫᱩᱠ ᱦᱟᱨᱠᱮᱛ ᱤᱭᱟᱹ ᱞᱟᱹᱠᱛᱤ ᱯᱟᱲᱟᱣ ᱞᱮᱱᱠᱷᱟᱱ ᱞᱟᱹᱲᱦᱟᱹᱭ ᱨᱮᱵᱮᱱ ᱜᱚᱲᱚᱜᱼᱟ᱾
ᱛᱟᱨᱯᱚᱨᱮ ᱟᱯᱮ ᱥ
ᱦᱮᱸ᱾
ᱪᱮᱫ ᱞᱮᱠᱟᱱᱟᱜ, ᱪᱮᱫ ᱪᱮᱫ ᱡᱚ ᱵᱤᱞᱤ ᱫᱟᱨᱮ ᱠᱚ ᱢᱮᱱᱟᱜᱼᱟ?
ᱡᱚ ᱵᱤᱞᱤ ᱫᱟᱲᱮ ᱞᱮᱠᱟᱛᱮ ᱞᱟᱹᱭ ᱜᱟᱱᱚᱜᱼᱟ ᱩᱞ ᱵᱤᱥᱮᱥ ᱠᱟᱭᱛᱮ᱾ ᱠᱳᱛ ᱢᱮᱱᱟᱜᱼᱟ, ᱠᱷᱤᱡᱩᱨ ᱠᱚ ᱢᱮᱱᱟᱜ ᱜᱮᱭᱟ᱾ ᱦᱚᱸᱜᱼᱚ ᱱᱤᱭᱟᱹ ᱠᱚᱜᱮ ᱵᱟᱹᱲᱛᱤ ᱡᱚ ᱫᱚ ᱧᱮᱞᱚᱜᱚᱜᱼᱟ ᱟᱞᱮ ᱥᱮᱫ ᱫᱚ᱾
ᱠᱳᱫᱽ ᱫᱟᱨᱮ ᱱᱮᱛᱟᱨ ᱢᱮᱱᱟᱜ ᱜᱮᱭᱟ ᱟᱯᱮ ᱥᱮᱫ?
ᱦᱮᱸ ᱞᱮᱠᱷᱟ ᱡᱟᱹᱱᱤᱡ ᱢᱮᱱᱟᱜᱼᱟ᱾
ᱟᱞᱮ ᱥᱮᱫ ᱦᱚᱸ ᱞᱟᱦᱟᱛᱮ ᱛᱟᱦᱮᱸᱫ ᱠᱟᱱᱟ ᱪᱷᱩ ᱥᱮᱨᱢᱟ ᱢᱟᱲᱟᱝ, ᱢᱮᱱᱠᱷᱟᱱ ᱱᱮᱛᱟᱨ ᱚᱱᱟ ᱠᱚ- ᱟᱹᱰᱤ ᱠᱚᱢ ᱟᱠᱟᱱᱟ, ᱟᱛᱳ ᱨᱮ ᱢᱤᱫᱴᱮᱱ ᱥᱮ ᱵᱟᱨᱭᱟ ᱜᱮ ᱫᱟᱨᱮ ᱢᱮᱱᱟᱜᱼᱟ ᱪᱟᱵᱟ ᱞᱮᱠᱟ ᱜᱮ ᱪᱟᱵᱟ ᱩᱛᱟᱹᱨᱮᱱ ᱞᱮᱠᱟᱜᱮ᱾
ᱦᱩᱸ ᱴᱷᱤᱠ ᱜᱮ ᱵᱤᱱ ᱢᱮᱱᱮᱜ ᱱᱚᱣᱟ ᱪᱟᱵᱟ ᱨᱮᱱᱟᱜ ᱚᱡᱮ ᱠᱚ ᱠᱟᱹᱴᱤᱡ ᱵᱤᱱ ᱞᱟᱹᱭᱟ?
ᱦᱮᱸ᱾ ᱚᱡᱮ ᱱᱚᱣᱟ ᱦᱚᱸ ᱦᱩᱭ ᱫᱟᱲᱮᱭᱟᱜᱼᱟ, ᱛᱤᱱᱟᱹᱜ ᱡᱚᱛᱷᱟᱛᱟ ᱥᱮ ᱵᱟᱝ ᱡᱚᱛᱷᱟᱛᱟ ᱚᱱᱟ ᱫᱚ ᱵᱟᱝ ᱤᱧ ᱵᱟᱰᱟᱭᱟ᱾ ᱦᱳᱭ ᱦᱚᱲ ᱵᱚᱱ ᱥᱟᱸᱜᱮ ᱤᱫᱤᱜ ᱠᱟᱱᱟ ᱛᱟᱨᱯᱚᱨᱮ ᱚᱲᱟᱜ ᱠᱚᱦᱚᱸ ᱥᱟᱸᱜᱮ ᱤᱫᱤᱜ ᱠᱟᱱᱟ ᱛᱚ ᱚᱲᱟᱜ ᱞᱟᱹᱜᱤᱫ ᱛᱮ
ᱫᱟᱨᱮ ᱠᱚᱵᱚᱱ ᱢᱟᱜ ᱮᱫᱟ᱾ ᱡᱟᱭᱜᱟ ᱞᱟᱜᱟᱜᱼᱟ ᱥᱮ ᱫᱟᱨᱮ ᱠᱚ ᱚᱱᱟ ᱢᱟᱜ ᱥᱟᱯᱷᱟ ᱠᱟᱛᱮᱫ ᱵᱟᱵᱚᱱ ᱚᱲᱟᱜ ᱫᱟ
ᱦᱩᱸ ᱦᱩᱸ᱾
ᱱᱚᱝᱠᱟ ᱛᱮ ᱢᱟᱜ, ᱦᱮᱸ ᱱᱚᱝᱠᱟ ᱱᱚᱝᱠᱟ ᱛᱮᱜᱮ
ᱪᱟᱵᱟ ᱤᱫᱤᱜ ᱠᱟᱱᱟ ᱵᱟᱹᱭ ᱵᱟᱹᱭ ᱛᱮ
ᱦᱮᱸ ᱴᱷᱤᱠ ᱴᱷᱤᱠ ᱜᱮᱵᱤᱱ ᱢᱮᱱᱮᱫᱼᱟ᱾ ᱫᱟᱜ ᱮ ᱟᱥᱚᱲ ᱠᱮᱫᱟ ᱥᱮ ᱵᱟᱝ?
ᱦᱮᱸ ᱫᱟᱜ ᱫᱚᱭ ᱟᱥᱳᱲ ᱠᱟᱫᱟ ᱮᱱᱟᱱ ᱧᱚᱜ ᱨᱮᱜᱮ
ᱦᱮᱸ᱾
ᱟᱯᱮ ᱥᱮᱫ ᱮ ᱫᱟᱜ ᱮᱫᱟ ᱥᱮ ᱪᱮ?
ᱦᱮᱸ ᱱᱟᱥᱮ ᱱᱟᱥᱮ ᱫᱟᱜᱮᱫ ᱜᱮᱭᱟ᱾ ᱨᱤᱰᱚᱜ ᱨᱚᱰᱚᱜ
ᱟᱨ ᱟᱯᱮᱫ ᱫᱚ, ᱮ ᱪᱟᱥ ᱨᱮ, ᱜᱟᱹᱭ ᱰᱟᱹᱝᱨᱤ ᱛᱮᱜᱮ ᱯᱮ ᱥᱤᱭᱟ ᱠᱷᱮᱛ ᱠᱚ ᱥᱮ ᱪᱮᱫ ᱛᱮᱯᱮ ᱥᱤ ᱜᱮᱭᱟ?
ᱵᱟᱝ ᱱᱮᱛᱟᱨ ᱫᱚ ᱴᱮᱠᱴᱚᱨ ᱦᱮᱡ ᱠᱟᱱ ᱜᱮᱭᱟ᱾ ᱜᱟᱹᱭ ᱰᱟᱝᱨᱤ ᱫᱚ ᱡᱮᱠ ᱞᱚᱭ ᱢᱚᱴᱟ ᱢᱩᱴᱤ ᱞᱮᱠᱷᱟ ᱥᱩᱢᱩᱝ ᱢᱮᱱᱟᱜ ᱠᱚᱣᱟ, ᱢᱤᱫᱴᱟᱝ ᱵᱟᱨᱭᱟ ᱱᱚᱝᱠᱟ ᱟᱹᱞᱩ ᱚᱠᱛᱮ ᱵᱟᱹᱲᱛᱤ ᱫᱚᱠᱚ ᱧᱮᱞᱚᱜᱼᱟ᱾ ᱨᱟᱯ ᱚᱠᱛᱮ ᱜᱮ ᱱᱟᱦᱮᱞ ᱫᱚ ᱵᱮᱵᱟᱨᱚ ᱟ ᱵᱟᱹᱲᱛᱤ᱾
ᱟᱨ ᱟᱪᱪᱷᱟ ᱟᱹᱰᱤ ᱱᱟᱯᱟᱭ᱾
ᱦᱮᱸ᱾
ᱱᱮᱛᱟᱨᱟᱜ ᱦᱚᱨᱚᱜ ᱵᱟᱸᱫᱮ ᱟᱨ ᱵᱟᱝ ᱱᱚᱣᱟ ᱫᱚ ᱵᱟᱹᱧ ᱞᱟᱹᱭᱫᱟ ᱮᱴᱟᱜᱟ ᱤᱧ ᱞᱟᱹᱭ ᱫᱟ ᱦᱮᱸ
ᱦᱮᱸ᱾
ᱪᱮ ᱦᱚᱸ ᱩᱭᱦᱟᱹᱨ ᱵᱟᱝ ᱦᱤᱡᱩᱜ ᱠᱟᱱᱟ ᱟᱢ ᱪᱮᱫ ᱮᱢ ᱩᱭᱦᱟᱹᱨ ᱫᱟ ᱠᱟᱹᱴᱤᱡ
ᱩᱭᱦᱟᱹᱨ ᱢᱟ ᱟᱹᱰᱤᱞ ᱞᱮᱠᱟ ᱜᱤᱧ ᱩᱭᱦᱟᱹᱨᱮᱫ ᱛᱟᱞᱟᱝᱟ ᱜᱚᱝᱠᱮ
ᱞᱟᱹᱭᱢᱮ ᱡᱟᱦᱟᱸ ᱱᱟᱜ ᱜᱮ
ᱛᱟᱞᱮ ᱫᱚ ᱚᱠᱟ ᱚᱠᱛᱮ ᱦᱩᱭᱩᱜᱼᱟ, ᱛᱟᱞᱮ ᱡᱚᱢ
ᱛᱟᱞᱮ ᱱᱟᱜ ᱦᱮᱸ ᱚᱱᱠᱟᱱ ᱫᱤᱱ ᱜᱮ ᱱᱟᱜ ᱱᱮᱛᱟᱨ ᱫᱤᱱ ᱫᱚ ᱦᱩ ᱵᱟᱰᱟᱭᱤᱧ ᱚᱱᱟ ᱫᱚ᱾ ᱟᱥᱟᱲ ᱵᱚᱸᱜᱟ ᱡᱚᱜᱼᱟ ᱦᱮᱸ ᱥᱮ᱾
ᱩ
ᱟᱨ ᱵᱷᱟᱫᱚᱨ ᱵᱚᱸᱜᱟ ᱥᱮᱫ ᱫᱚ ᱵᱤᱞᱤᱜᱼᱟ᱾ ᱩᱱ ᱚᱠᱛᱚ ᱜᱮ, ᱛᱟᱞᱮ ᱠᱚ ᱫᱚᱢᱮ ᱠᱚ ᱯᱤᱴᱷᱟᱹᱭᱟ᱾ ᱟᱯᱮ ᱥᱮᱫ ᱫᱚ ᱪᱮᱫ ᱞᱮᱠᱟ, ᱟᱨ ᱠᱤᱪᱷᱩ ᱠᱤᱪᱷᱩ ᱛᱟᱞᱮ ᱫᱟᱨᱮ ᱛᱟᱦᱮᱱᱟ ᱱᱚᱣᱟ ᱠᱚᱫᱚ ᱠᱳᱱᱳ ᱚᱠᱛᱚ ᱥᱟᱞᱟᱜ ᱫᱚ ᱠᱳᱱᱳ ᱥᱟᱹᱜᱟᱹᱭ ᱵᱟᱹᱱᱩᱜ ᱛᱟᱭᱟ᱾ ᱡᱟᱦᱟᱸ ᱛᱤᱨᱮᱜᱮ ᱡᱚᱜᱼᱟ ᱵᱤᱞᱤᱜᱼᱟ᱾ ᱱᱚᱜ ᱱᱚᱝᱠᱟᱱᱟᱜ ᱦᱚᱸ, ᱠᱤᱪᱷᱩ ᱫᱟᱨᱮ ᱠᱚᱧ ᱧᱮᱞ ᱟᱠᱟᱫᱟ᱾ ᱟᱯ ᱥᱮᱫ ᱫᱚ ᱪᱮ ᱞᱮᱠᱟ ᱚᱱᱛᱮ ᱦᱚᱸ ᱚᱱᱠᱟ ᱜᱮ?